ᱟᱸᱡᱚᱢᱚᱜ ᱠᱟᱱᱟ
ᱦᱚᱸ ᱟᱸᱡᱚᱢᱚᱜ ᱠᱟᱱᱟ ᱤᱧᱟᱹᱜ ᱨᱚᱲᱮᱢ ᱟᱸᱡᱚᱢ ᱫᱟᱥᱮ
ᱦᱮᱸ ᱟᱸᱡᱚᱢᱚᱜ ᱠᱟᱱ ᱜᱮᱭᱟ
ᱢᱮᱱᱫᱟᱹᱧ ᱦᱮᱸ ᱫᱟᱠᱟ ᱫᱚ ᱡᱚᱢ ᱦᱩᱭ ᱠᱟᱱᱟ
ᱦᱩ ᱦᱩ ᱦᱮᱸᱛᱚ ᱪᱮᱫ ᱯᱮ ᱩᱛᱩ ‌ᱞᱮᱜᱟ?
ᱢᱮᱱᱫᱟᱹᱧ ᱦᱟᱡᱟᱨ ᱫᱩᱣᱟᱹᱨ ᱮᱢ ᱟᱸᱡᱚᱢ ᱠᱟᱜᱼᱟ
ᱦᱟᱡᱟᱨ ᱫᱩᱣᱟᱹᱨ ᱦᱚᱸ ᱟᱸᱡᱚᱢ ᱠᱟᱜ ᱟᱹᱤᱧ ᱠᱤᱱᱛᱩ ᱪᱟᱞᱟᱣ ᱫᱚ ᱦᱟᱸᱜ ᱠᱷᱟᱱ ᱵᱟᱹᱧ ᱪᱟᱞᱟᱣ ᱠᱟᱱᱟ ᱪᱟᱞᱟᱣ ᱠᱟᱛᱮᱜ ᱫᱚ ᱵᱟᱹᱧ ᱧᱮᱞ ᱠᱟᱜᱼᱟ
ᱚᱸ
ᱧᱮᱞ ᱠᱟᱜ ᱜᱮᱭᱟᱢ ᱟᱢ ᱫᱚ
ᱤᱧ ᱢᱤᱫ ᱫᱷᱟᱣ ᱤᱧ ᱧᱮᱞ ᱞᱮᱫᱟ ᱟᱫᱚ ᱟᱭᱢᱟ ᱫᱤᱱ ᱦᱩᱭᱱᱟ ᱠᱟᱹᱴᱤᱡ ᱠᱤᱪᱷᱩᱟᱱ ᱛᱟᱦᱮᱸ ᱞᱮᱱᱟ ᱩᱱ ᱡᱚᱠᱷᱚᱡ ᱪᱟᱞᱟᱣ ᱞᱮᱱᱟᱞᱮ ᱟᱫᱚ ᱱᱤᱛᱚᱜ ᱫᱚ ᱞᱟᱹᱴᱩ ᱫᱚ ᱟᱨ ᱵᱟᱹᱧ ᱪᱟᱞᱟᱣ ᱠᱟᱱᱟ ᱚᱸᱰᱮ ᱦᱚᱸ
ᱦᱚᱸ ᱨᱟᱡᱟ ᱠᱚᱣᱟᱜ ᱢᱩᱨᱛᱤ ᱠᱚ ᱦᱮᱱᱟᱜᱼᱟ ᱞᱟᱹᱭ ᱟᱠᱚ
ᱦᱮᱸ ᱢᱮᱱᱟᱜ ᱜᱮᱭᱟ ᱟᱨ ᱦᱟᱹᱡᱩᱜ ᱯᱮ ᱦᱟᱸᱜ ᱧᱮᱧᱮᱞ
ᱦᱮᱸ ᱪᱟᱞᱟᱜ ᱦᱳᱭᱳᱜᱼᱟ
ᱟᱹᱰᱤ ᱟᱹᱰᱤ ᱢᱚᱡᱽ ᱜᱮ ᱢᱚᱡᱽ ᱜᱮᱭᱟ ᱡᱟᱜᱟ
ᱚ ᱪᱮᱫ ᱪᱮᱫ ᱠᱚ ᱢᱮᱱᱟᱜᱼᱟ ᱛᱚᱵᱮ ᱵᱷᱟᱜᱤ ᱧᱚᱜ ᱮᱢ ᱞᱟᱹᱭ ᱞᱮᱠᱷᱟᱱ ᱱᱟᱯᱟᱭ ᱠᱚᱜᱼᱟ ᱟᱨᱠᱤ ᱢᱟᱱᱮ ᱤᱧᱢᱟ ᱦᱚᱲ ᱠᱩᱞᱤ ᱠᱟᱛᱮ ᱚᱱᱟᱜᱤᱧ ᱵᱟᱰᱟᱭᱟ ᱪᱟᱞᱟᱣ ᱫᱚ ᱵᱟᱹᱧ ᱪᱟᱞᱟᱣ ᱟᱠᱟᱱᱟ ᱛᱚ ᱦᱟᱸᱜ ᱠᱷᱟᱱ ᱵᱟᱹᱧ ᱧᱮᱞ ᱠᱟᱜᱼᱟ
ᱚᱸᱰᱮ ᱦᱟᱡᱟᱨ ᱫᱩᱣᱟᱹᱨ ᱢᱟᱱᱮ ᱫᱚ ᱟᱹᱰᱤ ᱞᱟᱹᱴᱩ ᱢᱚᱦᱚᱞ ᱠᱟᱱᱟ ᱨᱟᱡᱽ ᱨᱟᱡᱽ ᱢᱚᱦᱚᱞ ᱚᱸᱰᱮ ᱦᱟᱡᱟᱨ ᱴᱤ ᱫᱩᱣᱟᱹᱨ ᱜᱮ ᱢᱮᱱᱟᱜ ᱠᱟᱫᱟ
ᱟᱪᱪᱷᱟ ᱟᱪᱪᱷᱟ
ᱟᱨ ᱢᱤᱫ ᱜᱮ ᱧᱮᱞᱚᱜᱼᱟ ᱜᱚᱴᱟ ᱵᱟᱢ ᱵᱩᱡᱷᱟᱹᱣᱟ ᱡᱮ ᱚᱠ ᱚᱠᱟᱴᱟᱜ ᱫᱩᱣᱟᱹᱨ ᱛᱮᱧ ᱵᱚᱞᱚᱜ ᱠᱟᱱᱟ ᱥᱮ ᱚᱠᱟᱴᱟᱜ ᱫᱩᱣᱟᱹᱨ ᱛᱮᱧ ᱩᱰᱩᱠ ᱯᱩᱨᱟᱹ ᱜᱳᱴᱟ ᱢᱤᱫ ᱜᱮᱭᱟ ᱢᱤᱫᱴᱮᱱ ᱫᱩᱣᱟᱹᱨ ᱜᱮ ᱵᱚᱞᱮ ᱜᱳᱴᱟ ᱚᱝᱠᱟ ᱜᱮ ᱧᱮᱞᱚᱜᱼᱟ ᱵᱩᱡᱷᱟᱹᱣ ᱵᱟᱢ ᱧᱟᱢᱟ ᱟᱭᱢᱟ ᱫᱩᱣᱟᱹᱨ ᱦᱮᱱᱟᱜ ᱟᱨ ᱚᱲᱟᱜ ᱦᱚᱸ ᱞᱟᱹᱴᱩ ᱜᱮᱭᱟ ᱚᱱᱟ ᱵᱷᱤᱛᱨᱤᱢ ᱵᱚᱞᱚ ᱞᱮᱱᱠᱷᱟᱡ ᱟᱹᱰᱤ ᱞᱟᱹᱴᱩ ᱪᱚᱴ ᱦᱚᱸ ᱟᱹᱰᱤ ᱪᱚᱴ
ᱦᱮᱸ ᱦᱮᱸ
ᱟᱨ ᱩᱱᱤ ᱡᱟᱦᱟᱸᱭ ᱨᱟᱡᱟ ᱛᱮᱦᱮᱸ ᱞᱮᱱᱟᱭ ᱩᱱᱤᱭᱟᱜ ᱡᱟ ᱟᱝᱜᱽᱨᱚᱵ ᱥᱮ ᱚᱱᱟ ᱠᱩ ᱵᱮᱣᱦᱟᱨ ᱞᱮᱫᱟ ᱠᱩ ᱪᱟᱹᱴᱠᱤ ᱠᱩ ᱢᱮᱱᱟᱜ ᱟᱠᱟᱫᱟ ᱛᱷᱟᱹᱨᱤ ᱵᱟᱹᱴᱤ ᱛᱟᱯᱚᱨᱮ ᱟᱠᱚᱣᱟᱜ ᱞᱟᱹᱲᱦᱟᱹᱭ ᱨᱮᱭᱟᱜ ᱚᱱᱟ ᱥᱟᱯᱟᱵ ᱠᱩ ᱢᱮᱱᱟᱜᱼᱟ᱾
ᱟᱨ ᱞᱟᱹᱲᱦᱟᱹᱭ ᱡᱚᱠᱷᱮᱡ ᱡᱟ ᱠᱩ ᱵᱮᱵᱚᱦᱟᱨ ᱞᱮᱫᱟ ᱚᱱᱟ ᱠᱩ ᱡᱤᱱᱤᱥ ᱠᱚ ᱫᱚᱦᱚ ᱟᱠᱟᱫᱟ
ᱚᱸ ᱦᱮᱸ ᱦᱮᱸ ᱦᱮᱸ
ᱟᱨ ᱟᱭᱢᱟ ᱠᱤᱪᱷᱩ ᱜᱮ ᱢᱮᱱᱟᱜ ᱟᱠᱟᱫᱟ
ᱦᱩᱸ ᱦᱩᱸ
ᱟᱠᱚᱣᱟᱜ ᱯᱷᱳᱴᱳ ᱠᱩ ᱢᱮᱱᱟᱜᱼᱟ ᱛᱚᱠᱷᱚᱱ ᱛᱚᱠᱷᱚᱱ ᱨᱮᱱᱟᱜ ᱟᱨ
ᱦᱮᱸ
ᱢᱤᱫᱴᱮᱡ ᱟᱹᱨᱥᱤ ᱢᱮᱱᱟᱜ ᱟᱠᱟᱫᱟ ᱚᱸᱰᱮ ᱠᱤᱱᱛᱩ ᱚᱱᱟ ᱟᱹᱨᱥᱤ ᱡᱚᱠᱷᱚᱱᱮᱢ ᱟᱹᱨᱥᱤᱜᱼᱟ ᱦᱮᱸ ᱟᱢᱟᱜ ᱟᱢᱟᱜ ᱪᱮᱨᱦᱟ ᱵᱟᱢ ᱧᱮᱞ ᱧᱟᱢᱟ ᱠᱷᱟᱹᱞᱤ ᱟᱢᱟᱜ ᱦᱚᱴᱳᱜ ᱠᱷᱚᱡ ᱞᱟᱛᱟᱨ ᱨᱮ ᱧᱮᱞᱚᱜᱼᱟ ᱟᱨ ᱦᱟᱱᱛᱮ ᱵᱟᱝ ᱧᱮᱞ ᱧᱟᱢᱚᱜᱼᱟ
ᱚ ᱢᱟᱱᱮᱜ
ᱚᱱᱠᱟᱱ ᱟᱹᱨᱥᱤ ᱢᱮᱱᱟᱜ ᱟᱠᱟᱫᱟ ᱦᱮᱸ ᱞᱟᱹᱴᱩ ᱜᱮᱭᱟ ᱟᱢᱟᱜ ᱦᱚᱲᱢᱚ ᱥᱮᱫ ᱧᱮᱞ ᱧᱟᱢ ᱛᱟᱢᱟ ᱟ ᱠᱤᱱᱛᱩ ᱟᱢᱟᱜ ᱢᱮᱸᱫᱦᱟ ᱟᱢ ᱫᱚ ᱵᱟᱢ ᱧᱮᱞ ᱧᱟᱢᱟ ᱟᱢᱟᱜ ᱢᱮᱫ ᱟᱫᱚ ᱟᱨᱦᱚ ᱮᱴᱟᱜ ᱦᱚᱲ ᱠᱚ ᱧᱮᱞᱟ ᱧᱮᱞ ᱧᱟᱢᱟ
ᱟᱹᱰᱤ ᱢᱚᱡᱟ ᱜᱮᱭᱟ ᱚᱸᱰᱮ
ᱦᱚᱸ ᱦᱮᱠᱟ ᱟᱨ ᱛᱟᱦᱞᱮ ᱤᱭᱟᱹ ᱱᱚᱣᱟ ᱤᱭᱟᱹ ᱠᱚᱵᱤᱧ ᱧᱮᱞ ᱟᱠᱟᱫᱼᱟ ᱥᱮ ᱵᱟᱝ ᱢᱟᱱᱮ ᱥᱤᱞᱫᱟᱹ ᱯᱟᱛᱟ ᱵᱩᱨᱩ ᱵᱚᱸᱜᱟ
ᱵᱟᱝ ᱥᱤᱞᱫᱟᱹ ᱯᱟᱛᱟ ᱧᱮᱞ ᱠᱚᱫᱚ ᱟᱫᱚ ᱥᱟᱺᱜᱤᱧ ᱜᱮᱫᱚ ᱯᱟᱛ ᱛᱟ ᱵᱩᱨᱩ ᱵᱚᱸᱜᱟ ᱵᱟᱥᱮᱱ ᱵᱟᱝ ᱦᱩᱭ ᱠᱟᱱᱟ
ᱦᱳᱭ ᱦᱚ ᱢᱟᱱᱮ ᱥᱟᱺᱜᱤᱧ ᱜᱮ ᱨᱮᱦᱚᱸ ᱟᱯᱮ ᱚᱱᱛᱮᱱ ᱠᱚ ᱦᱚᱲ ᱦᱚᱸ ᱢᱟᱱᱮ ᱜᱟᱹᱰᱤ ᱵᱷᱟᱲᱟ ᱠᱟᱛᱮᱜ ᱠᱩ ᱦᱤᱡᱩᱜ ᱜᱮᱭᱟ
ᱱᱚᱛᱮᱱ ᱠᱩ ᱪᱟᱞᱟᱜ ᱜᱮᱭᱟ ᱠᱩ ᱟᱫᱚ ᱱᱚᱛᱮ ᱫᱚ ᱟᱫᱚ ᱪᱟᱞᱟᱣ ᱦᱚ ᱩᱱᱟᱹᱜ ᱚᱠᱚᱭ ᱥᱟᱛᱮᱢ ᱪᱟᱞᱟᱜᱼᱟ ᱡᱩᱫᱤ ᱚᱱᱛᱮ ᱵᱟᱹᱠᱩ ᱧᱮᱞ ᱠᱟᱫᱟ ᱥᱮ ᱯᱮᱲᱟ ᱠᱩᱦᱚᱸ ᱵᱟᱹᱱᱩᱜ ᱠᱚᱣᱟ ᱜᱟᱛᱮ ᱠᱩᱦᱚᱸ ᱵᱟᱹᱱᱩᱜ ᱠᱚᱣᱟ ᱟᱫᱚ ᱚᱠᱟᱞᱮᱠᱟᱢ ᱪᱟᱞᱟᱜᱼᱟ
ᱦᱮᱸ ᱛᱚ
ᱪᱟᱞᱟᱣ ᱞᱮᱱ ᱠᱷᱟᱡ ᱠᱩ ᱟᱞᱮ ᱟᱹᱛᱩ ᱠᱚᱨᱮᱱ ᱥᱮ ᱜᱟᱛᱮ ᱠᱩ ᱛᱚᱵᱮ ᱠᱷᱟᱱ ᱫᱚ ᱥᱮᱱ ᱦᱩᱭ ᱠᱚᱜᱼᱟ ᱯᱟᱥᱮᱜ
ᱦᱳᱭ ᱢᱟᱱᱮᱜ ᱧᱮᱞ ᱫᱚ ᱫᱚᱨᱠᱟᱨ ᱪᱮᱫᱟᱜ ᱥᱮ ᱢᱟᱱᱮ ᱯᱟᱛᱟ ᱠᱚᱦᱚᱸ ᱢᱟᱱᱮ ᱵᱩᱨᱩ ᱵᱚᱸᱜᱟ ᱠᱚᱦᱚᱸ ᱧᱮᱞ ᱫᱚᱨᱠᱟᱨ ᱢᱟᱱᱮ ᱯᱟᱛᱟᱵᱤᱸᱫᱷᱟᱹ ᱫᱚ ᱢᱟᱱᱮ ᱡᱷᱚᱛᱚ ᱞᱮᱠᱟᱱᱟᱜ ᱚᱸᱜ ᱤᱭᱟᱹ ᱡᱤᱱᱤᱥ ᱜᱮ ᱠᱚ ᱟᱹᱜᱩᱭᱟ ᱾ ᱢᱟᱱᱮ ᱯᱩᱛᱷᱤ ᱠᱚᱦᱚᱸ ᱠᱚ ᱟᱹᱜᱩᱭᱟ ᱯᱟᱛᱷᱟᱢ ᱠᱚ ᱯᱚᱛᱚᱵ ᱠᱚ ᱦᱮᱸ ᱢᱟᱱᱮ ᱡᱷᱚᱛᱚ ᱞᱮᱠᱟᱱᱟᱜ ᱯᱩᱛᱷᱤ ᱜᱮ ᱧᱟᱢᱚᱜᱼᱟ ᱦᱤᱛᱟᱹᱞ ᱠᱷᱚᱱ ᱮᱦᱚᱵ ᱠᱟᱛ ᱛᱮᱫ ᱵᱤᱱᱫᱩ ᱪᱟᱸᱫᱟᱱ ᱜᱟᱭᱟᱱ ᱯᱩᱛᱷᱤ ᱛᱟᱯᱚᱨᱮ ᱠᱷᱮᱨᱣᱟᱞ ᱵᱤᱨ ᱢᱟᱱᱮ ᱥᱟᱱᱛᱟ ᱥᱟᱱᱛᱟᱞᱤ ᱥᱟᱱᱛᱟᱲ ᱠᱚᱣᱟᱜ ᱡᱷᱚᱛᱚ ᱞᱮᱠᱟᱱᱟᱜ ᱵᱚᱭ ᱜᱮ ᱧᱟᱢᱚᱜᱼᱟ ᱟᱨ ᱚᱱᱟ ᱥᱟᱶ ᱛᱮ ᱢᱟᱱᱮ ᱛᱩᱢᱫᱟᱜ ᱴᱟᱢᱟᱠ ᱠᱚᱦᱚᱸ ᱠᱚ ᱟᱹᱜᱩᱭ ᱜᱮᱭᱟ ᱛᱤᱨᱭᱳ ᱵᱟᱱᱟᱢ
ᱟᱨᱚ ᱢᱟᱱᱮ ᱯᱟᱹᱧᱪᱤ ᱞᱩᱜᱽᱲᱤᱡ ᱠᱚᱦᱚᱸ ᱠᱚ ᱟᱹᱜᱩᱭ ᱜᱮᱭᱟ ᱢᱟᱱᱮ ᱡᱷᱚᱛᱚ ᱞᱮᱠᱟᱱᱟᱜ ᱡᱤᱱᱤᱥ ᱜᱮ ᱧᱟᱢᱚᱜᱼᱟ᱾ ᱵᱤᱱᱴᱤ ᱠᱟᱹᱴᱟᱹᱨᱤ ᱠᱷᱚᱱ ᱮᱦᱚᱵ ᱠᱟᱛᱮᱫ ᱥᱚᱱᱟ, ᱨᱩᱯᱟᱹ ᱠᱚᱨᱮᱱᱟᱜ ᱡᱤᱱᱤᱥ ᱠᱚ ᱟᱬᱜᱚᱭ ᱜᱮᱭᱟ᱾
ᱨᱩᱯᱟᱹ ᱨᱮᱭᱟᱜ ᱦᱚᱸ ᱧᱟᱢᱚᱜᱼᱟ?
ᱦᱚᱸ ᱢᱟᱱᱮ ᱵᱟᱨᱥᱤᱧ ᱦᱩᱭᱩᱜ ᱟᱛᱚ ᱯᱟᱴᱟᱵᱤᱫᱟᱹ ᱫᱚ
ᱚ
ᱦᱳᱭ ᱟᱫᱚ ᱢᱤᱫ ᱫᱤᱱ ᱛᱮ ᱢᱟᱱᱮ ᱥᱤᱧ ᱯᱚᱨᱚᱵᱽ ᱛᱚ ᱟᱨ ᱢᱤᱫ ᱫᱤᱱ ᱫᱚ ᱧᱤᱫᱟᱹ ᱯᱚᱨᱚᱵᱽ ᱧᱤᱫᱟᱹ ᱯᱚᱨᱚᱵᱽ᱾ ᱦᱤᱞᱚᱜ ᱜᱮ ᱦᱟᱸᱜ ᱠᱷᱟᱱ ᱚᱱᱟ ᱫᱚᱥᱟᱨ ᱦᱤᱞᱚᱜ ᱜᱮ ᱪᱟᱵᱟᱜᱼᱟ᱾ ᱜᱟᱭᱟᱱ ᱠᱚᱦᱚᱸ ᱠᱚ ᱟᱹᱜᱩᱭ ᱜᱮᱭᱟ᱾ ᱥᱟᱱᱛᱟᱲᱤ ᱜᱟᱭᱟᱱ᱾
ᱜᱟᱭᱟᱱ ᱫᱚ ᱪᱮᱫ ᱞᱮᱠᱟ ᱩᱱᱠᱩ ᱚᱸᱰᱮ ᱠᱚ ᱠᱚ ᱩᱰᱩᱠᱟ ᱚᱱᱟ?
ᱦᱚᱭ ᱢᱟᱱ ᱩᱫᱩᱜᱟᱠᱚ ᱚᱸᱰᱮ ᱜᱮ ᱡᱟᱦᱟᱸ ᱠᱚ ᱞᱟᱹᱭ ᱡᱟᱛᱨᱟ᱾
ᱚ ᱡᱟᱛ ᱚᱱᱟᱜᱮ ᱢᱟᱱᱮ ᱛᱤᱧ ᱞᱟᱹᱭ ᱫᱚ ᱡᱟᱛᱨᱟ ᱨᱮᱭᱟᱜ ᱠᱟᱛᱷᱟ ᱜᱮᱤᱢ ᱞᱟᱹᱭ ᱫᱟ ᱢᱚᱱᱮ ᱦᱚᱭ᱾ ᱡᱟᱛᱨᱟ ᱟᱞᱮ ᱥᱮᱫ ᱫᱚ ᱡᱟᱛᱨᱟ ᱠᱚ ᱢᱮᱱᱟᱜᱼᱟ ᱜᱟᱭᱟᱱ ᱫᱚ ᱵᱟᱠᱚ ᱞᱟᱹᱭᱫᱟ᱾
ᱚ ᱢᱟᱱᱮ ᱡᱟᱛᱨᱟ ᱜᱮᱠᱚ ᱞᱟᱹᱭᱟ ᱵᱝ ᱪᱮ ᱵᱟᱝᱟ?
ᱦᱩᱸ ᱜᱟᱭᱟᱱ ᱫᱚ ᱵᱟᱠᱚ ᱞᱟᱹᱭᱟ ᱟᱞᱮ ᱥᱮᱫ ᱫᱚ᱾
ᱚ ᱦᱚᱭ ᱚᱱᱟ ᱡᱟᱛᱨᱟ ᱠᱚ ᱦᱩᱭᱩᱜ ᱜᱮᱭᱟ᱾ ᱟᱨ ᱢᱟᱱᱮ ᱚᱸᱰᱮ ᱫᱚ ᱢᱟᱱᱮ ᱵᱷᱳᱨᱳ ᱵᱚᱸᱜᱟ ᱩᱱᱤ ᱠᱚ ᱯᱩᱡᱟᱹ ᱟᱭᱟ ᱛᱚ᱾ ᱵᱳᱨ ᱯᱩᱡᱟᱹ ᱢᱟᱱᱮ ᱱᱚᱜᱼᱚᱭ ᱫᱩᱨᱜᱟᱹ ᱯᱩᱡᱟᱹ ᱯᱚᱨ ᱟᱥᱤᱱ ᱵᱚᱸᱜᱟ᱾
ᱦᱚᱜᱼᱚᱭ ᱱᱤᱛᱚᱝ ᱛᱤ ᱠᱚᱜ ᱠᱟᱱᱟ ᱦᱟᱜ
ᱦᱩᱸ ᱫᱩᱨᱜᱟᱹ ᱯᱩᱡᱟᱹ ᱥᱚᱢᱚᱭ ᱟᱹᱥᱤᱱ ᱵᱚᱸᱜᱟ ᱦᱚᱭ ᱚᱱᱟ ᱩᱱ ᱥᱚᱢᱚᱭ ᱜᱮ ᱦᱩᱭᱩᱜᱼᱟ ᱫᱩᱨᱜᱟᱹ ᱯᱩᱡᱟᱹ ᱯᱚᱨ᱾ ᱚ ᱢᱟᱱᱮ ᱚᱱᱟ ᱦᱚᱸ
ᱥᱟᱺᱜᱤᱧ
ᱫᱚᱢᱮ ᱫ ᱵᱟᱝ ᱥᱟᱺᱟᱹᱜᱤᱧᱟ ᱤᱱᱠᱟᱹ ᱜᱮᱞ ᱠᱤᱞᱳᱢᱤᱴᱟᱨ ᱜᱟᱱ ᱦᱩᱭᱩᱜᱼᱟ ᱥᱮ ᱥᱟᱛ ᱮᱭᱟᱭ ᱠᱤᱞᱳᱢᱤᱴᱟᱨ ᱜᱟᱱ ᱤᱱᱠᱟᱹᱜᱮ ᱥᱟᱺᱜᱤᱧᱟ ᱫᱚᱢᱮ ᱫᱚ ᱵᱟᱝᱼᱟ
ᱛᱟᱦᱚᱞᱮ ᱢᱟ ᱵᱟᱝ ᱥᱟᱺᱜᱤᱧ ᱜᱮ᱾
ᱵᱟᱝᱟ ᱟᱯᱮ ᱩᱱᱟᱹᱜ ᱫᱚ ᱵᱟᱝ ᱥᱟᱺᱜᱤᱧᱟ ᱠᱟᱱ᱾ ᱥᱩᱨ ᱜᱮᱭᱟᱞᱮ ᱟᱨ ᱵᱩᱨᱩ ᱵᱚᱸᱜᱟ ᱦᱚᱸ ᱚᱱᱠᱟᱜᱮ ᱚᱱᱟ ᱦᱚᱸ ᱤᱱᱠᱟᱹ ᱜᱮ ᱦᱩᱭᱩᱜᱼᱟ᱾ ᱚᱸᱰᱮ ᱦᱚᱸ ᱵᱩᱨᱩ ᱵᱩᱨᱩ ᱵᱚᱸᱜᱟ ᱫᱚ ᱱᱚᱜᱚᱭ ᱛᱚ ᱦᱩᱭᱮᱱᱟ ᱟᱥᱟᱲ ᱵᱚᱸᱜᱟ ᱨᱮᱱᱟᱜ ᱯᱮᱭᱟ ᱥᱚᱱᱤᱵᱟᱨ ᱨᱮ ᱦᱩᱭᱩᱜᱼᱟ ᱢᱟᱱᱮ ᱵᱩᱨᱩ ᱛᱚ ᱟᱹᱰᱤ ᱟᱢᱫᱟ ᱵᱩᱨᱩ ᱦᱮᱱᱟᱜᱼᱟ ᱠᱟᱹᱱᱟᱹᱭ ᱥᱚᱨᱚ ᱛᱟᱯᱚᱨᱮ ᱛᱟᱯᱚᱨᱮ ᱤᱭᱟᱹ ᱦᱟᱹᱛᱤᱢᱟᱨᱟ ᱵᱩᱨᱩ᱾ ᱥᱩᱥᱩᱱᱤᱭᱟᱹ ᱯᱟᱦᱟᱲ ᱟᱹᱰᱤ ᱟᱢᱫᱟ ᱵᱩᱨᱩ ᱜᱮ ᱦᱮᱱᱟᱜᱼᱟ ᱟᱫᱚ ᱱᱚᱣᱟ ᱠᱟᱹᱱᱟᱹᱭ ᱥᱩᱨᱩ ᱵᱩᱨᱩ ᱜᱮ ᱵᱤᱥᱤ ᱧᱮᱧᱮᱞ ᱫᱚᱠᱚ ᱪᱟᱞᱟᱜᱼᱟ᱾
ᱠᱟᱹᱱᱟᱹᱭ ᱚᱱᱟ ᱨᱮᱜᱮ ᱵᱚᱸᱜᱟ ᱤᱭᱟᱹ ᱵᱩᱨᱩ ᱵᱚᱸᱜᱟ ᱫᱚ ᱦᱩᱭᱩᱜᱼᱟ?
ᱦᱚᱭ ᱦᱚᱭ ᱚᱱᱟᱴᱟᱜ ᱵᱩᱨᱩ ᱨᱮᱜᱮ᱾ ᱟᱨ ᱵᱚᱸᱜᱟ ᱫᱚ ᱦᱟᱸᱜ ᱠᱷᱟᱱ ᱵᱩᱨᱩ ᱪᱮᱛᱟᱱ ᱨᱮᱜᱮ ᱠᱚ ᱵᱚᱸᱜᱟᱭᱟ᱾
ᱦᱮᱸ
ᱵᱩᱨᱩ ᱪᱚᱴ ᱨᱮ ᱦᱩᱸ
ᱟᱫᱚ ᱚᱸᱰᱮ ᱫᱚ ᱚᱱᱟ ᱚᱱᱟ ᱚᱱᱟᱠᱚ ᱵᱩᱨᱩ ᱵᱚᱸᱜᱟᱭ ᱫᱚ ᱚᱸᱰᱮ ᱫᱚ ᱚᱠᱟ ᱚᱱᱟ ᱯᱟᱥᱮ ᱚᱱᱟ ᱡᱟᱦᱟᱸ ᱵᱩᱨᱩ ᱯᱟᱥᱮ ᱨᱮ ᱴᱚᱞᱟ ᱢᱮᱱᱟᱜᱼᱟ ᱚᱱᱟ ᱴᱚᱞᱟ ᱨᱮᱱ ᱱᱟᱭᱠᱮ ᱠᱤ ᱵᱚᱸᱜᱟᱭᱟ ᱥᱮ ᱪᱮᱫ?
ᱦᱚᱭ ᱚᱱᱠᱟ ᱜᱮ ᱢᱤᱫᱴᱟᱝ ᱢᱟᱱᱮ ᱱᱟᱭᱠᱮ ᱞᱮᱠᱟ ᱜᱮ ᱛᱟᱦᱮᱱᱟᱭ ᱾ ᱫᱤᱨᱦᱤ ᱢᱤᱫᱴᱟᱱ ᱩᱱᱤᱜᱮᱭ ᱯᱩᱡᱟᱹᱭᱟᱭ, ᱚᱱᱟ ᱯᱟᱥᱮᱨ ᱟᱛᱳ ᱨᱤᱱᱤᱡ ᱜᱮ᱾
ᱚ
ᱟᱫᱚ ᱡᱟᱦᱟᱸᱭ ᱟᱵᱚ ᱥᱟᱱᱛᱟᱲ ᱥᱟᱱᱟᱢ ᱵᱚᱱ ᱪᱟᱞᱟᱣ ᱫᱟᱲᱮᱭᱟᱜᱼᱟ ᱥᱩᱨ ᱥᱟᱺᱜᱤᱧ᱾
ᱛᱟᱨ ᱫᱚᱢᱮ ᱢᱚᱡᱟᱜᱼᱟ ᱚᱱᱮ ᱚᱱᱟ ᱵᱩᱨᱩ ᱫᱮᱡᱚᱜ, ᱟᱨ ᱩᱸ ᱱᱤᱭᱟᱹ ᱴᱟᱜ ᱡᱚᱠᱷᱚᱡ ᱦᱩᱭᱱᱟ ᱵᱩᱨᱩ ᱵᱚᱸᱜᱟ, ᱫᱚᱢᱮᱭ ᱫᱟᱜ ᱠᱮᱫᱟ ᱩᱱ ᱦᱤᱞᱚᱜ᱾ ᱞᱮᱸᱡᱮᱡ ᱞᱚᱥᱚᱫ ᱢᱟᱱᱮ ᱚᱱᱟᱜᱮ ᱦᱚᱲᱟᱜ ᱫᱚᱢᱮ ᱨᱟᱹᱥᱠᱟᱹ ᱛᱟᱠᱚ᱾ ᱟᱨᱠᱤ
ᱦᱚᱭ᱾
ᱯᱟᱹᱧᱪᱤ ᱞᱩᱜᱲᱤ ᱠᱚ ᱡᱚᱛᱚ ᱜᱮᱠᱚ ᱟᱹᱜᱩᱭᱟ ᱚᱸᱰᱮ ᱦᱚᱸ ᱟᱨ ᱤᱭᱟᱹ ᱥᱟᱠᱟᱢ ᱨᱮᱱᱟᱜ ᱴᱩᱯᱤ ᱵᱤᱱ ᱧᱮᱞ ᱠᱟᱜ-ᱟ ᱥᱮ ᱵᱟᱝ-ᱟ?
ᱥᱟᱠᱟᱢ ᱨᱮᱭᱟᱜ ᱴᱩᱯᱤ? ᱥᱟᱠ ᱠᱟᱢ ᱪᱮᱫ ᱥᱟᱠᱟᱢ ᱵᱟᱹᱧ ᱫᱤᱥᱟᱹᱭᱫᱟ, ᱵᱟᱹᱧ ᱧᱮᱞ
ᱫᱟᱹᱭᱦᱟᱹᱜ, ᱫᱟᱹᱭᱦᱟᱹ ᱥᱟᱠᱟᱢ᱾ ᱚᱱᱟ ᱥᱟᱠᱟᱢ ᱛᱮ ᱴᱩ ᱦᱩᱸ ᱚᱱᱟ ᱥᱟᱠᱟᱢ ᱛᱮ ᱴᱩᱯᱤ ᱠᱚ ᱵᱮᱱᱟᱣ ᱟ ᱾ ᱚᱱᱟ ᱦᱚᱸ ᱵᱩᱨᱩ ᱵᱚᱸᱜᱟ ᱨᱮ ᱧᱟᱢᱚᱜ ᱜᱮᱭᱟ ᱟᱰᱤ ᱵᱷᱟᱜᱮ ᱢᱟᱱᱮ ᱱᱮᱛᱟᱨ ᱫᱟᱜᱽ ᱫᱤᱱ ᱫᱚ ᱵᱷᱟᱜᱮᱭᱟ ᱪᱮᱫᱟᱜ ᱥᱮ ᱡᱟᱦᱟᱸᱭ ᱠᱚ ᱥᱤᱭᱟ ᱥᱮ ᱚᱱᱮ ᱩᱱᱠᱩ ᱚᱱᱟ ᱴᱩᱯᱤ ᱦᱚᱨᱚᱜ ᱠᱟᱛᱮ ᱠᱚ ᱥᱤ ᱞᱮᱠᱷᱟᱡ ᱢᱟᱱᱮ ᱵᱚᱦᱚᱜ ᱴᱟᱜ ᱫᱚ ᱵᱟᱝ ᱞᱚᱦᱚᱛᱚᱜ ᱛᱟᱠᱚᱣᱟ ᱟᱨᱠᱤ ᱟᱨ ᱢᱟᱱᱮ ᱥᱤ ᱥᱩᱢᱟᱹᱭ ᱪᱷᱟ ᱛᱟᱝ-ᱟ ᱛᱳ ᱪᱷᱟᱛᱟ ᱦᱚᱸ ᱵᱟᱝ ᱜᱟᱱᱚᱜ-ᱟ ᱛᱚ ᱟᱨ ᱜᱷᱸᱜᱩ ᱦᱚᱸ ᱪᱤᱠᱟᱹᱛᱮᱢ ᱜᱷᱸᱜᱩᱜ-ᱟ ᱥᱮ? ᱦᱳᱭ
ᱟᱨ ᱚᱱᱟ ᱫᱚ ᱠᱷᱟᱹᱞᱤ ᱵᱚᱦᱚᱜ ᱨᱮᱠᱚ ᱦᱚᱨᱚᱜᱠᱟᱜ-ᱟ?
ᱦᱳᱭ ᱥᱩᱫᱩ ᱚᱱᱟ ᱫᱚ ᱦᱚᱨᱚᱜ ᱠᱟᱜ ᱵᱚᱦᱚᱜ ᱨᱮ᱾ ᱢᱟᱱᱮ ᱥᱤᱭᱳᱜ ᱦᱚᱲᱟᱜ ᱵᱷᱟᱜᱮᱜ ᱛᱮᱠᱚᱣᱟ ᱪᱤᱫᱟᱜ ᱥᱮ ᱢᱟᱱᱮ ᱵᱚᱦᱚᱜ ᱛᱮ ᱵᱟᱝ ᱞᱚᱦᱚᱫ ᱞᱮᱱ ᱠᱷᱟᱱ ᱜᱮᱛᱚ ᱢᱟᱱᱮ ᱵᱚᱦᱚᱜ ᱨᱮᱜᱮ ᱵᱮᱥᱤ ᱤᱭᱟᱹ ᱢᱟᱱᱮ ᱵᱚᱦᱚᱜ ᱨᱮ ᱩᱵ ᱠᱚ ᱞᱚᱦᱚᱜ ᱞᱮᱱᱠᱷᱟᱱ ᱟᱫᱚ ᱴᱷᱟᱱᱰᱟ ᱠᱚ ᱞᱟᱜᱟᱜᱼᱟ ᱢᱟᱱᱮ ᱢᱟᱫᱟᱜ ᱦᱚᱸ, ᱦᱳᱭ᱾ ᱚᱱᱟ ᱛᱮᱜᱮ
ᱟᱨ ᱪᱮᱫ ᱠᱚ ᱚᱝᱠᱟ ᱡᱤᱱᱤᱥ ᱧᱟᱢᱚᱜᱼᱟ? ᱡᱟᱸᱦᱟ ᱫᱚ ᱛᱤ ᱛᱮᱠᱚ ᱵᱤᱱᱟᱣ ᱠᱟᱜᱼᱟ᱾
ᱛᱤᱛᱮ ᱢᱟᱱᱮ ᱛᱤᱛᱮ ᱵᱮᱱᱟᱣ ᱵᱮᱜᱽ ᱠᱚᱦᱚ ᱧᱟᱢᱚᱜ ᱜᱮᱭᱟ ᱢᱟᱜ ᱛᱮᱠᱚ ᱵᱮᱱᱟᱣ-ᱟ᱾
ᱦᱳᱭ ᱚᱠᱟᱱ ᱟᱨ ᱢᱚᱡᱽ ᱢᱚᱡᱽ ᱚᱝᱠᱟᱱᱟᱜ ᱡᱤᱱᱤᱥ ᱢᱮᱱᱟᱜᱼᱟ᱾
ᱦᱩᱸ ᱢᱚᱪ ᱢᱚᱪᱟᱜ ᱡᱤᱱᱤᱥ ᱜᱤ ᱦᱮᱸᱱᱟᱜᱼᱟ᱾
ᱛᱤᱭᱟᱹ ᱢᱟᱜ ᱨᱮᱭᱟᱜ ᱠᱚ
ᱦᱮᱸ
ᱟᱪᱷᱟ᱾ ᱥᱮ ᱢᱤᱞᱟ ᱞᱮᱠᱟ ᱵᱟᱹᱭᱥᱟᱹᱜ ᱜᱮᱭᱟ?
ᱦᱳᱭ ᱢᱟᱱᱮ ᱢᱮᱞᱟ ᱞᱮᱠᱟᱜ ᱜᱮ
ᱟᱫᱚ ᱵᱩᱨᱩ ᱨᱮᱫᱚ ᱚ ᱤᱱᱟ ᱫᱩᱠᱟᱱ ᱠᱚ ᱵᱟᱹᱭᱥᱟᱹᱣ ᱠᱟᱜᱼᱟ, ᱫᱚᱠᱟᱱ ᱠᱚ ᱨᱟᱠᱟᱵᱼᱟ ᱥᱮ ᱞᱟᱠ
ᱵᱩᱨᱩ ᱨᱮᱫᱚ ᱵᱟᱝ ᱵᱩᱨᱩ ᱞᱟᱛᱟᱨ ᱨᱮ ᱵᱩᱨᱩ ᱞᱟᱛᱟᱨ ᱨᱮ ᱫᱚ ᱠᱟᱱ ᱠᱚᱫᱚ ᱠᱚ ᱵᱟᱹᱭᱥᱟᱹᱣᱟ, ᱦᱳᱭ ᱟᱨ ᱵᱩᱨᱩ ᱪᱮᱛᱟᱱ ᱨᱮᱫᱚ ᱥᱩᱫᱩ ᱵᱚᱸᱜᱟ ᱜᱮ ᱦᱩᱭᱩᱜᱼᱟ᱾ ᱟᱨ ᱟᱱᱟᱜᱮ ᱦᱚᱲ ᱠᱚᱠᱚ ᱧᱮᱞᱟ ᱫᱮᱡᱚᱜ ᱟᱠᱚ
ᱦᱩᱸ᱾
ᱦᱳᱭ ᱟᱨ ᱱᱤᱭᱟᱹ ᱫᱷᱟᱣ ᱫᱚ ᱟᱨᱚ ᱥᱤᱲᱤ ᱠᱚ ᱵᱮᱱᱟᱣ ᱠᱟᱜᱼᱟ᱾
ᱚ ᱟᱫᱚ ᱪᱚᱴ ᱫᱷᱟᱨᱤᱡ ᱥᱮᱜ ᱜᱮᱠᱚ ᱵᱮᱱᱟᱣ ᱤᱫᱤ ᱠᱟᱫᱟ?
ᱟᱹᱣᱨᱤ ᱠᱚ ᱯᱩᱨᱟᱹᱣᱟ ᱦᱟᱸᱜᱠᱷᱟᱱ ᱚᱨᱫᱷᱮᱠ ᱫᱷᱟᱹᱵᱤᱡ ᱠᱚ ᱵᱮᱱᱟᱣ ᱠᱟᱫᱟ᱾ ᱯᱩᱨᱟᱹᱣ ᱟᱠᱚ ᱦᱟᱸᱜ ᱠᱷᱟᱱ ᱚᱱᱟ ᱦᱚᱸ, ᱦᱩᱸ
ᱥᱤᱲᱤ ᱵᱮᱱᱟᱣ ᱠᱟᱫᱟ ᱠᱚ ᱚᱱᱟ ᱫᱚ ᱛᱟᱨᱟᱢ ᱥᱮ ᱩᱱᱟᱹᱜ ᱞᱟᱸᱜᱟ ᱵᱟᱝ ᱵᱩᱡᱷᱟᱹᱜᱼᱟ
ᱦᱳᱭ ᱦᱮᱸ ᱟᱨ ᱵᱟᱠᱷᱟᱱ ᱫᱚ ᱞᱮᱸᱡᱮᱫ ᱞᱚᱥᱚᱫ ᱟᱨ ᱢᱟᱱᱮ ᱵᱩᱨᱩ ᱵᱚᱸᱜᱟᱼᱼ ᱦᱚᱸ ᱟᱨ ᱵᱩᱨᱩ ᱵᱚᱸᱜᱟ ᱦᱤᱞᱟᱹᱜ ᱫᱚ ᱢᱟᱱᱮ ᱯᱚᱛᱤ ᱥᱮᱨᱢᱟ ᱨᱮᱜᱮ ᱫᱟᱜᱽ ᱮᱫ ᱜᱮᱭᱟᱭ ᱟᱢ ᱢᱟᱱᱮ ᱢᱟᱱᱮ ᱨᱟᱹᱥᱠᱟᱹ ᱵᱩᱡᱷᱟᱹᱜᱼᱟ ᱛᱟᱦᱚ ᱞᱮᱸᱡᱮᱫ ᱞᱚᱥᱚᱫ ᱟᱨᱚ ᱚᱱᱟᱜᱮ ᱦᱟᱱᱮ ᱫᱟᱨᱮ ᱨᱮ ᱥᱟᱵ ᱥᱟᱵ ᱛᱮᱠᱚ ᱨᱟᱠᱟᱵᱼᱟ
ᱦᱳᱭ ᱨᱟᱹᱥᱠᱟᱹ ᱵᱩᱡᱷᱟᱹᱜᱼᱟ
ᱦᱳᱭ ᱟᱫᱚ ᱢᱟᱱᱮ ᱵᱚᱭᱮᱥ ᱦᱚᱲ ᱠᱚᱫᱚ ᱢᱟᱱᱮ ᱚᱠᱚᱭ ᱠᱚᱣᱟᱜ ᱫᱚ ᱨᱟᱹᱥᱠᱟᱹ ᱛᱟᱦᱮᱱ ᱜᱮᱭᱟ ᱥᱮ ᱡᱮ ᱵᱩᱨᱩ ᱧᱮᱞᱤᱧ ᱪᱟᱞᱟᱜᱼᱟ ᱦᱳᱭ ᱟᱫᱚ ᱩᱱᱠᱩ ᱫᱚ ᱱᱚᱣᱟ ᱥᱤᱰᱤ ᱠᱚ ᱵᱮᱱᱟᱣᱮᱫᱼᱟ ᱚᱱᱟ ᱨᱮᱜᱮ ᱵᱷᱟᱜᱮ ᱫᱮᱡᱚᱜ ᱠᱚ ᱪᱮ ᱟᱨ ᱱᱚᱣᱟ ᱦᱚᱸ ᱢᱟᱱᱮ ᱞᱮᱸᱡᱮᱫ ᱤᱭᱟᱹ ᱵᱟᱹᱭᱥᱟᱹ ᱞᱮᱱᱠᱷᱟᱱ ᱥᱮᱭᱟᱞᱚᱢ ᱵᱟᱹᱭᱥᱟᱹᱣ ᱞᱮᱱᱠᱷᱟᱱ ᱞᱮᱸᱡᱮᱫᱚᱜ ᱟᱢ ᱦᱳᱭ ᱱᱚᱣᱟ ᱦᱚᱸ ᱤᱭᱟᱹ ᱜᱮᱭᱟ ᱢᱩᱥᱠᱤᱞ ᱜᱮᱭᱟ ᱟᱨᱠᱤ
ᱟᱫᱚ ᱚᱱᱠᱟ ᱢᱚᱡᱽ ᱛᱮ ᱛᱟᱨᱟᱢ ᱦᱩᱭᱩᱜᱼᱟ ᱟᱨ ᱵᱟᱠᱷᱟᱡ ᱫᱚ ᱚᱱᱟ ᱫᱷᱤᱨᱤ ᱨᱮ ᱡᱩᱫᱤᱢ ᱞᱮᱸᱡᱮᱫ ᱵᱷᱤᱫᱟᱹᱲᱚᱜᱼᱟ ᱛᱟᱦᱚᱞᱮ ᱚᱠᱟ ᱠᱚᱨᱮ ᱪᱚᱢ ᱵᱟᱡᱟᱣ ᱞᱮᱱᱠᱷᱟᱱ ᱟᱹᱰᱤ ᱢᱩᱥᱠᱤᱞ ᱜᱮᱭᱟ
ᱦᱩᱸ
ᱫᱟᱜ ᱫᱤᱱ ᱟᱫᱚ ᱟᱯᱮ ᱥᱮᱫ ᱫᱚ ᱞᱚᱥᱚᱫ ᱫᱚ ᱵᱟᱹᱱᱩᱜ ᱠᱟᱫᱟ ᱡᱟᱹᱥᱛᱤ ᱫᱚ ᱢᱟᱱᱮ ᱥᱮ ᱢᱮᱱᱟᱜ ᱜᱮᱭᱟ ᱞᱚᱥᱚᱫ ᱠᱚ ᱵᱩᱨᱩ ᱨᱮ
ᱞᱚᱥᱚᱫ ᱵᱩᱨᱩ ᱨᱮᱫᱚ ᱵᱟᱹᱱᱩᱜᱼᱟ ᱞᱚᱥᱚᱫ ᱫᱚ ᱢᱟᱱᱮ ᱚᱠᱟᱴᱷᱮᱡ ᱢᱟᱱᱮ ᱫᱷᱤᱨᱤ ᱦᱮᱱᱟᱜᱼᱟ ᱦᱟᱥᱟ ᱦᱮᱱᱟᱜᱼᱟ ᱢᱟᱱᱮ ᱡᱷᱚᱛᱚ ᱢᱮᱥᱟ ᱢᱮᱥᱤ ᱟᱨᱠᱤ
ᱚ ᱟᱯᱮ ᱥᱮᱫ ᱫᱚ ᱯᱩᱨᱟᱹ ᱦᱟᱥᱟ ᱫᱚ ᱦᱟᱥᱟ ᱠᱟᱱᱟ ᱥᱮ ᱫᱷᱤᱨᱤ ᱢᱮᱥᱟᱞ ᱦᱟᱥᱟ
ᱫᱷᱤᱨᱤ ᱢᱮᱥᱟ ᱦᱟᱥᱟ ᱢᱟᱱᱮ ᱰᱩᱝᱨᱤ ᱠᱚᱨᱮ ᱫᱚ ᱡᱮᱢᱚᱱ ᱮᱠᱮᱱ ᱫᱷᱤᱨᱤ ᱜᱮ ᱱᱚᱣᱟ ᱵᱟᱹᱫᱽ ᱠᱚᱨᱮ ᱫᱚ ᱦᱟᱥᱟ ᱜᱮᱭᱟ ᱟᱨᱠᱤ
ᱚ
ᱦᱳᱭ ᱱᱮ ᱱᱚᱛᱮ ᱫᱚ ᱫᱷᱤᱨᱤ ᱜᱮ ᱵᱮᱥᱤᱭᱟ ᱟᱨᱠᱤ
ᱟᱞᱮ ᱥᱮᱫ ᱫᱚ ᱜᱚᱴᱟ ᱜᱮ ᱦᱟᱥᱟ ᱯᱩᱨᱟᱹ ᱢᱟᱴᱷ ᱠᱚᱨᱮ ᱦᱚᱸ
ᱢᱟᱱᱮ ᱱᱚᱝᱠᱟ ᱫᱟᱜ ᱨᱮᱦᱚᱸᱭ ᱡᱮ ᱢᱟᱱᱮ ᱠᱩᱞᱦᱤ ᱠᱚᱫᱚ ᱵᱟᱝ ᱞᱚᱥᱚᱫᱚᱜ ᱜᱮᱛᱟ ᱞᱮᱭᱟ ᱟᱨᱠᱤ
ᱦᱳᱭ ᱟᱞᱮ ᱥᱮᱫᱼᱟᱞᱮ ᱥᱮᱫ ᱫᱚ ᱫᱟᱜ ᱞᱮᱠᱷᱟᱡ ᱟᱹᱰᱤ ᱠᱟᱡᱟᱠ ᱞᱚᱥᱚᱫᱚᱜᱼᱟ᱾
ᱵᱚᱞᱮ ᱡᱟᱦᱟᱸ ᱟᱹᱛᱳ ᱡᱩᱫᱤ ᱤᱭᱟᱹ ᱰᱷᱟᱞᱟᱭ ᱵᱟᱝ ᱰᱷᱟᱞᱟᱭᱟ ᱦᱟᱥᱟ ᱜᱮᱭᱟ ᱛᱟᱦᱞᱮ ᱚᱱᱟ ᱟᱹᱛᱩ ᱡᱩᱫᱤ ᱫᱟᱜ ᱞᱮᱠᱷᱟᱡ ᱫᱚ ᱥᱮᱱᱚᱜ ᱦᱤᱡᱩᱜ ᱵᱚᱞᱮ ᱦᱚᱨᱛᱮ ᱟᱹᱰᱤ ᱢᱩᱥᱠᱤᱞ ᱜᱮᱭᱟ
ᱚ ᱦᱮᱸᱛᱚ ᱢᱟᱱᱮ ᱞᱮᱸᱡᱮᱫ ᱞᱚᱥᱚᱫ ᱦᱮᱸᱛᱚ